ᱦᱮᱸ ᱦᱮᱞᱳ?
ᱮ ᱢᱟᱹᱭ ᱪᱮᱫ ᱮᱢ ᱪᱮᱠᱟᱭᱮᱫᱼᱟ?
ᱪᱮᱫ ᱦᱚᱸ ᱵᱟᱝ ᱟ ᱫᱤ ᱱᱚᱜ ᱚᱭ ᱚᱲᱟᱜ ᱠᱚᱨᱮᱜ ᱜᱮ ᱦᱜ ᱢᱮᱱᱟᱜ ᱟᱠᱟᱟᱜ ᱞᱮᱭᱟ ᱱᱤᱛᱚᱜ ᱫᱚ
ᱚ ᱚᱲᱟᱜ ᱠᱚᱨᱮ ᱫᱚ ᱥᱟᱱᱟᱢ ᱦᱚᱲ ᱜᱮᱯᱮ ᱵᱮᱥ ᱜᱮᱭᱟ?
ᱦᱮᱸ ᱦᱮᱸ ᱵᱮᱥ ᱜᱮᱭᱟᱞᱮ ᱥᱟᱱᱟᱢ ᱦᱚᱲ ᱜᱮ ᱟᱫᱚ ᱟᱯᱮᱜᱮ ᱚᱠᱟᱞᱮᱠᱟ ᱦᱮᱱᱟᱜ ᱯᱮᱭᱟ?
ᱟᱞᱮ ᱦᱚᱸ ᱱᱤᱛᱚᱜ ᱫᱚ ᱦᱟᱸᱜ ᱟᱯᱟᱛᱚ ᱱᱟᱯᱟᱭ ᱜᱮ ᱢᱮᱱᱟᱜ ᱟᱠᱟᱫ ᱞᱮᱭᱟ
ᱚᱸ ᱚᱲᱟᱜ ᱦᱚᱲ ᱠᱚ?
ᱚᱲᱟᱜ ᱦᱚᱲ ᱠᱚᱦᱚᱸ ᱠᱚ ᱱᱟᱯᱟᱭ ᱜᱮᱭᱟ ᱟᱫᱚ ᱡᱚᱢ ᱵᱟᱲᱟ ᱠᱟᱜᱼᱟᱼᱼ
ᱵᱟᱹᱧ ᱡᱚᱢ ᱵᱟᱲᱟ ᱠᱟᱜᱼᱟ ᱦᱟᱸᱜ ᱟᱨᱤᱧ ᱡᱚᱢᱟ᱾ ᱤᱥᱤᱱ ᱵᱟᱥᱟᱝ ᱠᱚᱦᱚᱸ ᱟᱹᱣᱨᱤ ᱦᱩᱭᱩᱜᱼᱟ ᱛᱚ ᱦᱩᱭ ᱞᱮᱱᱠᱷᱟᱱ ᱡᱚᱢ ᱦᱩᱭᱩᱜᱼᱟ᱾
ᱦᱸ ᱟᱯᱮ ᱫᱚ ᱤᱧ ᱦᱚᱸ ᱚᱱᱠᱟ ᱫᱚ ᱵᱟᱹᱧ ᱡᱚᱢ ᱟᱠᱟᱫᱟ ᱢᱟᱱᱮ ᱥᱮᱛᱟᱜ ᱨᱮ ᱠᱷᱟᱹᱡᱟᱹᱲᱤᱧ ᱡᱚᱢ ᱟᱠᱟ᱾
ᱦᱩᱸ
ᱟᱫᱚ ᱫᱟᱠᱟ ᱫᱚ ᱤᱥᱤᱱ ᱟᱠᱟᱱ ᱨᱮᱦᱚᱸ ᱟᱫᱚ ᱤᱧ ᱫᱚ ᱦᱜ ᱚᱱᱠᱟ ᱦᱮᱣᱟ ᱵᱟᱹᱱᱩᱜ ᱛᱤᱧᱟᱹ ᱛᱚ, ᱟᱫᱚ ᱱᱟᱥᱮ ᱱᱟᱜ ᱵᱮᱨ ᱧᱚᱜ ᱠᱟᱛᱮ ᱜᱤᱱ ᱡᱚᱢᱟ ᱛᱤᱠᱤᱱ ᱥᱮᱫ
ᱦᱮᱸ ᱟᱫᱚ ᱚᱱᱟ ᱫᱚ ᱦᱟᱸᱜ ᱚᱠᱚᱭᱟᱜ ᱚᱠᱟᱞᱮ ᱞᱮᱠᱟ ᱦᱮᱣᱟ ᱛᱟᱵᱚᱱ ᱦᱮᱣᱟ ᱴᱷᱮᱱ ᱜᱮᱛᱚᱼᱼ ᱚᱠᱚᱭ ᱠᱚᱫᱚ ᱥᱮᱛᱟᱜ ᱨᱮᱵᱚᱱ ᱡᱚᱢ ᱯᱟᱹᱨᱠᱟᱹᱣ ᱠᱚᱜ ᱟ ᱵᱚᱱ ᱟᱨ ᱚᱠᱚᱭ ᱠᱚᱫᱚ ᱵᱮᱲᱟ ᱧᱚᱜ ᱠᱟᱛᱮᱫᱼᱼ ᱡᱩᱫᱤ ᱡᱟᱦᱟᱱᱟᱜ ᱥᱮᱛᱟᱜ ᱨᱮᱢ ᱡᱚᱢ ᱦᱟᱛᱟᱣ ᱠᱟᱜ ᱠᱷᱟᱱ ᱫᱚᱼᱼ ᱵᱮᱲᱟ ᱧᱚᱜ ᱠᱟᱛᱮᱢ ᱡᱚᱢ ᱨᱮᱦᱚᱸ ᱴᱷᱤᱠ ᱜᱮᱭᱟ ᱟᱨ ᱵᱟᱝᱠᱷᱟᱱ ᱥᱮᱛᱟᱜ ᱨᱮ ᱵᱟᱢ ᱡᱚᱢ ᱠᱟᱜ ᱠᱷᱟᱱ ᱫᱚᱼᱼ ᱟᱫᱚ ᱞᱚᱜᱚᱱ ᱧᱚᱜ ᱵᱚᱱ ᱡᱚᱢᱟ ᱡᱟᱹᱥᱛᱤ ᱠᱷᱚᱱ ᱨᱮᱸᱜᱮᱡ ᱛᱮ ᱛᱟᱦᱮᱱ ᱦᱚᱸᱛᱚ ᱵᱟᱝ ᱵᱷᱟᱹᱜᱮᱭᱟ᱾
ᱦᱮᱸ ᱚᱱᱟ ᱢᱟ ᱠᱟᱛᱷᱟ ᱢᱟ ᱠᱟᱱ ᱜᱮ ᱟᱯᱮ ᱥᱮᱫ ᱠᱚ ᱚᱠᱟᱞᱮᱠᱟ ᱟᱭ ᱫᱟᱜ ᱵᱟᱲᱟᱭᱮᱫᱼᱟ?
ᱫᱟᱜ ᱵᱟᱲᱟ ᱦᱮᱸ ᱫᱟᱜ ᱵᱟᱲᱟ ᱫᱚ ᱱᱚᱜᱼᱚᱭ ᱪᱤᱛᱤᱨ ᱡᱤᱛᱤᱨ ᱮ ᱫᱟᱜ ᱵᱟᱲᱟᱭᱟ ᱫᱚᱢᱮ ᱫᱚ ᱵᱟᱝᱟ᱾
ᱦᱩᱸ
ᱫᱟᱜ ᱫᱚᱭ ᱫᱟᱜ ᱵᱟᱲᱟᱭ ᱜᱮᱭᱟ ᱚᱱᱠᱟ ᱡᱷᱤᱨ ᱯᱷᱤᱨ ᱜᱮ᱾
ᱦᱮᱸᱛᱚ ᱱᱮᱛᱟᱨ ᱫᱚ ᱫᱟᱜ ᱡᱟᱹᱯᱩᱫ ᱫᱤᱱ ᱠᱟᱱᱟ ᱫᱟᱜ ᱜᱮᱭᱟᱭ ᱵᱟᱝ?
ᱦᱮᱸ ᱦᱮᱸ ᱟᱥᱟᱲ ᱥᱟᱱ ᱵᱚᱸᱜᱟ ᱫᱚ ᱦᱟᱸᱜ ᱱᱚᱜᱼᱚᱭ ᱫᱤᱱᱜᱮ ᱦᱟᱸᱜ ᱫᱟᱜ ᱨᱮᱜᱮ ᱦᱟᱸᱜ ᱮ ᱛᱟᱦᱮᱱᱟ ᱚᱠᱚᱭ ᱠᱚ ᱢᱟᱲᱟᱝ ᱨᱮ ᱦᱟᱸᱜ ᱠᱚ ᱩᱱᱠᱩ ᱦᱟᱸᱜ ᱠᱚ ᱛᱚᱞᱟ ᱠᱚ ᱦᱟᱸᱜ ᱠᱚ ᱮᱨ ᱟᱯᱷᱚᱨ ᱜᱚᱫ ᱟᱠᱟᱫᱼᱟ ᱩᱱᱠᱩ ᱫᱚ ᱦᱟᱸᱜ ᱴᱷᱤᱠᱜ ᱜᱮ ᱦᱟᱸᱜ ᱠᱚ ᱪᱟᱥᱵᱟᱥ ᱦᱟᱜ ᱠᱚ ᱨᱚᱦᱚᱭ ᱠᱚᱠᱚ ᱨᱟᱠᱟᱵ ᱫᱟᱲᱮᱭᱟᱜᱼᱟ ᱟᱨ ᱚᱠᱚᱭ ᱠᱚ ᱦᱟᱸᱜ ᱡᱚᱛᱚ ᱫᱚ ᱦᱟᱸᱜ ᱥᱚᱢᱟᱱ ᱫᱚ ᱵᱟᱝ ᱟ ᱡᱚᱛᱚ ᱠᱚ ᱦᱟᱜ ᱵᱟᱵᱚᱱ ᱤᱭᱟᱹ ᱜᱚᱫ ᱠᱟᱜ ᱦᱟᱜ ᱩᱱᱠᱩ ᱠᱚ ᱦᱟᱸᱜ ᱵᱚᱱ ᱛᱟᱭᱚᱢᱚᱜ ᱜᱮᱭᱟ᱾
ᱦᱳᱭ ᱟᱫᱚ ᱟᱯᱮᱥᱮᱱ ᱫᱚ ᱢᱟᱱᱮ ᱤᱭᱟᱹ ᱠᱚ ᱮᱨ-ᱟᱯᱷᱚᱨ ᱠᱚ ᱛᱤᱱᱟᱹᱜ ᱥᱟᱺᱜᱤᱧ
ᱮᱨᱟᱯᱷᱚᱨ ᱠᱚᱫᱚ ᱦᱟᱸᱜ, ᱱᱚᱝᱠᱟ ᱮᱨᱟᱯᱷᱚᱨ ᱠᱚᱫᱚ ᱦᱩᱭ ᱵᱟᱲᱟ ᱟᱠᱟᱱ ᱜᱮᱭᱟ ᱦᱟᱸᱜ ᱟᱫᱚ ᱦᱚᱜ-ᱚᱭ ᱦᱟᱨᱟ ᱞᱮᱱᱠᱷᱟᱱ ᱜᱮ ᱦᱟᱸᱜ ᱨᱚᱦᱚᱭ ᱵᱟᱲᱟ ᱠᱚ ᱦᱩᱭᱩᱜᱼᱟ᱾ ᱱᱤᱭᱟᱹ ᱫᱷᱟᱣ ᱫᱚ ᱛᱟᱭᱚᱢ ᱦᱚᱸ ᱛᱟᱭᱚᱢ ᱟᱠᱟᱱ ᱜᱮᱭᱟ᱾ ᱴᱷᱤᱠ ᱥᱚᱢᱚᱭ ᱨᱮ ᱦᱟᱸᱜ ᱟᱞᱮᱥᱮᱫ ᱫᱚ ᱦᱟᱸᱜ ᱱᱚᱝᱠᱟ ᱜᱷᱩᱴᱩᱨ ᱨᱮ ᱦᱟᱸᱜ ᱠᱚ ᱤᱭᱟᱹᱭ ᱜᱮᱭᱟ ᱮᱨ ᱟᱠᱚ ᱟᱫᱚ ᱩᱱ ᱥᱩᱚᱢᱚᱭ ᱫᱟᱜ ᱠᱚ ᱧᱟᱢ ᱞᱮᱠᱷᱟᱱ ᱴᱷᱤᱠ ᱢᱚᱛᱚ ᱦᱟᱨᱟᱜᱼᱟ ᱟᱨ ᱵᱟᱝ ᱠᱷᱟᱱ ᱫᱚ ᱦᱟᱸᱜ ᱵᱟᱝ
ᱟᱨ ᱛᱤᱱ ᱫᱷᱟᱣ ᱯᱮ ᱪᱟᱥ ᱜᱮᱭᱟ ᱟᱯᱮ ᱥᱮᱱ ᱫᱚ?
ᱟᱞᱮ ᱥᱮᱫ ᱫᱚ ᱦᱟᱸᱜ ᱪᱟᱥ ᱫᱚ ᱦᱟᱸᱜ ᱵᱟᱨ ᱫᱷᱟᱣᱞ ᱞᱮ ᱪᱟᱥ ᱜᱮᱭᱟ ᱱᱚᱜᱼᱚᱭ ᱦᱟᱸᱜ ᱟᱥᱟᱲ ᱵᱚᱸᱜᱟ ᱡᱟᱹᱯᱩᱫ ᱫᱤᱱ ᱟᱨ ᱥᱤᱛᱩᱝ ᱫᱤᱱ
ᱚ ᱟᱞᱮ ᱥᱮᱱ ᱫᱚ ᱢᱟᱹᱭ ᱢᱤᱫ ᱫᱷᱟᱣ ᱜᱮ ᱦᱩᱭᱩᱜᱼᱟ᱾
ᱵᱟᱨ ᱫᱷᱟᱣ ᱫᱚ ᱪᱮᱫ ᱠᱷᱟᱹᱛᱤᱨ ᱵᱟᱯᱮ ᱪᱟᱥ ᱜᱮᱭᱟ ᱪᱮᱫ ᱫᱟᱜ ᱠᱚᱨᱮᱱᱟᱜ ᱟᱱᱟᱴ ᱮᱴᱠᱮᱴᱚᱬᱮ ᱢᱮᱱᱟᱜ-ᱟ ᱥᱮ ᱪᱮᱫ?
ᱦᱳᱭ ᱢᱮᱱᱟᱜᱼᱟ᱾ ᱟᱞᱮ ᱥᱮᱱ ᱫᱚ ᱫᱷᱤᱨᱤ ᱦᱟᱥᱟ ᱥᱮ, ᱚᱱᱟ ᱠᱷᱟᱹᱛᱤᱨ ᱛᱮ ᱪᱟᱥ ᱢᱟᱱᱮ ᱵᱟᱝ ᱦᱩᱭᱩᱜ ᱜᱮᱭᱟ ᱩᱱᱟᱹᱜ ᱵᱷᱟᱜᱤ ᱴᱷᱤᱠ ᱟᱨᱠᱤ, ᱢᱤᱫ ᱥᱮᱨᱢᱟ ᱨᱮᱦᱚᱸ ᱢᱟᱱᱮ ᱚᱱᱠᱟ ᱠᱚᱱᱳ ᱨᱚᱠᱚᱢ ᱛᱮ ᱦᱳᱭᱳᱜᱼᱟ ᱡᱩᱫᱤ ᱫᱟᱜ ᱡᱟᱹᱲᱤ ᱠᱚ ᱵᱷᱟᱜᱤ ᱧᱟᱢᱟ᱾
ᱦᱩᱸ
ᱵᱟᱠᱷᱟᱱ ᱫᱚ ᱵᱟᱝ ᱟᱯᱮ ᱥᱮᱱ ᱫᱚ ᱦᱟᱥᱟ ᱠᱚ ᱢᱚᱱᱮ ᱦᱚᱭ ᱱᱟᱯᱟᱭ ᱜᱮᱭᱟ ᱵᱟᱝ?
ᱦᱮᱸ ᱟᱞᱮ ᱥᱮᱫ ᱫᱚ ᱦᱟᱸᱜ ᱦᱟᱥᱟ ᱠᱚᱫᱚ ᱦᱟᱸᱜ ᱱᱟᱯᱟᱭ ᱜᱮᱭᱟ ᱟᱫᱚ ᱦᱟᱸᱜ ᱡᱟᱹᱯᱩᱫ ᱫᱤᱱ ᱫᱚ ᱦᱟᱸᱜ ᱟᱨ ᱥᱮᱨᱢᱟ ᱡᱟᱹᱲᱤ ᱵᱚᱨᱥᱟ ᱛᱮᱜᱮᱞᱮ ᱪᱟᱥ ᱜᱮᱭᱟ ᱟᱨ ᱥᱤᱛᱩᱝ ᱫᱤᱱ ᱫᱚ ᱟᱞᱮ ᱥᱮᱫ ᱫᱚ ᱜᱟᱰᱟᱢᱩᱰᱩ ᱥᱩᱨ ᱨᱮ ᱢᱮᱱᱟᱜᱼᱟ ᱠᱮᱞᱮᱱ ᱠᱚ ᱟᱫᱚ ᱦᱟᱸᱜ ᱢᱤᱱᱤ ᱯᱟᱢᱯ ᱠᱚ ᱢᱮᱱᱟᱜᱼᱟ, ᱟᱫᱚ ᱫᱟᱜ ᱡᱟᱹᱲᱤ ᱢᱟ ᱦᱟᱜ ᱛᱚ ᱩᱱᱫᱚ ᱵᱟᱝ ᱦᱩᱭᱩᱜᱼᱟ ᱟᱫᱚ ᱚᱱᱟ ᱠᱚᱛᱮᱜ ᱜᱮ ᱪᱟᱥ ᱦᱩᱭᱩᱜ ᱜᱮᱭᱟ ᱪᱟᱥ ᱞᱮ ᱨᱟᱠᱟᱵ ᱜᱮᱭᱟ᱾
ᱮ ᱢᱟ. ᱭ ᱟᱨ ᱵᱟᱹᱠᱤ ᱚᱱᱠᱟ ᱵᱟᱹᱠᱤ ᱚᱠᱛᱚᱨᱮ ᱪᱮᱫ ᱠᱚ ᱡᱟᱦᱟᱱᱟᱜ ᱠᱚ ᱟᱯᱮᱥᱮᱫ ᱥᱚᱵᱽᱡᱤ ᱴᱚᱵᱡᱤ ᱠᱚᱯᱮ ᱪᱟᱥ ᱟᱥᱮ ᱵᱟᱝ ᱟᱱᱟᱡ ᱠᱚ?
ᱦᱮᱸ ᱱᱚᱝᱠᱟ ᱨᱟᱵᱟᱝ ᱫᱤᱱᱞᱮ ᱪᱟᱥ ᱵᱟᱲᱟᱭ ᱜᱮᱭᱟ ᱟᱱᱟᱡ ᱠᱚ᱾ ᱚᱱᱟ ᱫᱚ ᱦᱟᱸᱜ ᱚᱲᱟᱜ ᱡᱚᱢ ᱞᱟᱹᱜᱤᱫ ᱜᱮ ᱚᱱᱠᱟ ᱵᱟᱡᱟᱨ ᱨᱮ ᱟᱹᱠᱷᱨᱤᱧ ᱞᱟᱹᱜᱤᱫ ᱫᱚ ᱦᱟᱸᱜ ᱵᱟᱝ ᱟ ᱟᱫᱚ ᱩᱱ ᱥᱚᱢᱚᱭ ᱫᱚ ᱦᱟᱸᱜ ᱫᱚᱢᱮ ᱥᱚᱵᱡᱤ ᱠᱚ ᱫᱟᱢᱚᱜᱼᱟ ᱛᱚ ᱟᱫᱚ ᱱᱤᱡᱮᱨ ᱚᱲᱟᱜ ᱨᱮ ᱡᱚᱢ ᱞᱟᱹᱜᱤᱫ ᱫᱚ ᱦᱟᱸᱜ ᱱᱤᱡᱮ ᱛᱮᱜᱮ ᱪᱟᱥ ᱡᱚᱝ ᱦᱩᱭᱩᱜᱼᱟ᱾
ᱦᱳᱭᱛᱚ ᱢᱟᱱᱮ ᱠᱤᱨᱤᱧ ᱛᱮᱢᱟ ᱟᱹᱰᱤ ᱜᱟᱱ ᱦᱟᱸᱜ ᱠᱟᱹᱣᱰᱤ ᱠᱚᱠᱚ ᱦᱟᱛᱟᱣ ᱜᱮᱭᱟ ᱥᱮ᱾
ᱟᱹᱰᱤᱜᱟᱱ ᱠᱟᱹᱣᱰᱤ ᱟᱨ ᱟᱵᱚ ᱢᱟ ᱦᱟᱜ ᱨᱮᱸᱜᱮᱡ ᱦᱚᱲ ᱠᱟᱹᱣᱰᱤ ᱠᱚᱦᱚᱸ ᱠᱟᱹᱢᱤ ᱟᱥᱟ ᱡᱚᱢ ᱛᱟᱵᱚᱱ ᱚᱠᱟᱨᱮ ᱠᱟᱹᱣᱰᱤ ᱠᱚᱦᱚᱢ ᱧᱟᱢᱟ? ᱚᱱᱟ ᱠᱷᱟᱹᱛᱤᱨ ᱚᱲᱟᱜ ᱨᱮ ᱡᱚᱢ ᱡᱚᱝ ᱞᱟᱹᱜᱤᱫ ᱫᱚ ᱦᱟᱸᱟᱜ ᱪᱟᱥ ᱵᱟᱲᱟ ᱡᱚᱝ ᱦᱩᱭᱩᱜᱼᱟ᱾
ᱦᱩᱜ ᱩ ᱮ ᱢᱟ. ᱭ ᱦᱩᱲᱩ ᱨᱚᱦᱚᱭ ᱠᱚᱫᱚᱢ ᱵᱟᱲᱟᱭᱟ ᱥᱮ ᱵᱟᱝ?
ᱦᱩᱲᱩ ᱨᱚᱦᱚᱭ ᱵᱟ᱾
ᱦᱳᱭ
ᱦᱩᱲᱩ ᱨᱚᱦᱚᱭ ᱫᱚ ᱦᱟᱸᱜ ᱵᱟᱰᱟᱭ ᱫᱚᱧ ᱵᱟᱰᱟᱭ ᱜᱮᱭᱟ ᱟᱫᱚ ᱠᱷᱩᱵ ᱮᱠᱴᱟ ᱫᱚᱦᱟᱸᱜ ᱵᱟᱹᱧ ᱵᱟᱰᱟᱭᱟ᱾ ᱟᱫᱚ ᱩᱱᱟᱹᱜ ᱦᱟᱸᱜ ᱵᱟᱹᱧ ᱨᱚᱦᱚᱭ ᱵᱟᱲᱟ ᱠᱟᱜᱼᱟ ᱪᱟᱥ ᱠᱟᱹᱢᱤ ᱥᱟᱞᱟᱜ ᱫᱚ ᱦᱟᱸᱜ ᱩᱱᱟᱹᱜ ᱡᱚᱯᱲᱟᱣ ᱵᱟᱹᱧ ᱛᱟᱦᱮᱸ ᱵᱟᱲᱟᱟᱣ ᱟᱠᱟᱱᱟ ᱛᱚ᱾ ᱚᱱᱟᱛᱮ ᱟᱫᱚ ᱪᱮᱥᱴᱟ ᱞᱮᱠᱷᱟᱱ ᱫᱚ ᱜᱟᱱᱚᱜ ᱜᱮᱭᱟ
ᱦᱳᱭ ᱛᱚ
ᱟᱢᱫᱚ ᱦᱟᱸᱜ ᱮᱢ ᱵᱟᱲᱟᱭᱟ ᱥᱤᱫᱤ ᱵᱟᱝ ᱟᱫᱚ?
ᱤᱧ ᱫᱚ ᱤᱧ ᱦᱟ ᱟᱢ ᱞᱮᱠᱟ ᱜᱮ ᱦᱜ ᱚᱱᱠᱟ ᱱᱟᱥᱮ ᱱᱟᱥᱮᱧ ᱵᱟᱰᱟᱭᱟ ᱢᱟᱱᱮ ᱩᱱᱟᱹᱜ ᱫᱤᱱ ᱛᱚ ᱩᱱᱟᱹᱜ ᱫᱤᱱ ᱫᱚ ᱚᱲᱟᱜ ᱦᱚᱲ ᱠᱚᱦᱚ ᱠᱚ ᱠᱟᱹᱢᱤ ᱵᱟᱲᱟᱭᱮᱫ ᱛᱟᱦᱮᱱᱟ ᱟᱫᱚ ᱱᱤᱛᱚᱜ ᱫᱚ ᱡᱮᱦᱮᱛᱩ ᱚᱠᱛᱚ ᱠᱚᱦᱚ ᱦᱩᱭᱩᱜ ᱠᱟᱱᱟ ᱥᱮ, ᱟᱫᱚ ᱚᱱᱟ ᱥᱟᱶᱛᱮ ᱢᱟᱱᱮ ᱠᱟᱹᱢᱤ ᱥᱟᱞᱟᱜ ᱦᱚᱸ ᱡᱚᱯᱲᱟᱜ ᱦᱩᱭᱩᱜᱼᱟ ᱟᱫᱚ ᱱᱟᱥᱮ ᱱᱟᱥᱮᱧ ᱵᱟᱲᱟᱭ ᱜᱮᱭᱟ ᱟᱫᱚ ᱟᱹᱰᱤ ᱜᱟᱱᱜᱤᱧ ᱥᱮᱬᱟ ᱟᱠᱟᱫᱟ᱾
ᱤᱧ ᱟᱫᱚ ᱦᱟᱸᱜ ᱚᱲᱟᱜ ᱠᱚᱨᱮ ᱪᱟᱥ ᱦᱩᱭᱩᱜ ᱠᱷᱟᱱ ᱟᱭᱳ ᱵᱟᱵᱟ ᱛᱟᱹᱠᱤᱱ ᱮᱢ ᱟ ᱱᱤᱥᱪᱚᱭ ᱮᱢ ᱟᱸᱡᱚᱢ ᱵᱟᱲᱟ ᱟᱠᱟᱫ ᱠᱤᱱ ᱜᱮᱭᱟ ᱟᱯᱮ ᱫᱚ ᱦᱟᱸᱜ ᱱᱤᱛᱚᱜ ᱫᱚ ᱦᱟᱸᱜ ᱟᱫᱚ ᱚᱱᱠᱟ ᱪᱮᱫ ᱦᱩᱲᱩ ᱠᱚᱯᱮ ᱪᱟᱥ ᱵᱟᱲᱟᱭ ᱜᱮᱭᱟ ᱟᱯᱮᱥᱮᱫ ᱫᱚ?
ᱟᱞᱮ ᱥᱮᱱ ᱫᱚ ᱦᱟᱸᱜ ᱚᱱᱟ ᱤᱭᱟᱹ ᱠᱚ ᱠᱚ ᱢᱮᱛᱟᱜ ᱫᱚ ᱡᱟᱦᱟᱸ ᱵᱚᱱ ᱯᱟᱭᱮᱥᱟ, ᱡᱟᱦᱱᱟᱜ ᱤᱭᱟᱹ ᱠᱚᱨᱮ ᱵᱟᱯᱞᱟ ᱵᱤᱦᱟᱹ ᱠᱚᱨᱮ ᱦᱮ ᱥᱮ ᱦᱟᱱᱟ ᱠᱚᱨᱮᱜ ᱵᱚᱱ ᱡᱩᱛᱟ ᱥᱮ ᱚᱱᱟ ᱚᱱᱟ ᱫᱟᱱᱟ ᱜᱩᱲᱤ ᱠᱚ ᱢᱮᱛᱟᱜ ᱠᱟᱱᱟ ᱢᱤᱫᱴᱮᱱ᱾ ᱛᱟᱨᱯᱚᱨᱮ ᱚᱱᱟ ᱥᱩᱯᱟᱹᱨ ᱥᱟᱹᱢᱚᱞᱤ ᱠᱚ ᱢᱮᱛᱟᱜ ᱠᱟᱱᱟ ᱟᱞᱮᱥᱱ ᱫᱚ ᱚᱱᱟ ᱥᱩᱯᱟᱹᱨ ᱥᱟᱹᱢᱚᱞᱤ ᱫᱚᱢᱮ ᱦᱩᱭᱩᱜ᱾
ᱚᱚ ᱵᱷᱟᱹᱜᱤ ᱠᱟᱛᱷᱟ᱾ ᱟᱞᱮ ᱥᱮᱫ ᱫᱚ ᱦᱟᱸᱜ᱾ ᱤᱧ ᱫᱚ ᱦᱟᱸᱜ ᱵᱟᱹᱧ ᱞᱟᱹᱭ ᱫᱟᱲᱮᱭᱟᱜ ᱠᱟᱱᱟ ᱚᱱᱠᱟ ᱫᱚ ᱦᱟᱸᱜ ᱵᱟᱵᱟ ᱛᱟᱠᱚ ᱜᱮᱠᱚ ᱪᱟᱥ ᱵᱟᱲᱟᱭ ᱜᱮᱭᱟ ᱛᱚ, ᱟᱫᱚ ᱵᱟᱵᱟ ᱟ ᱛᱟᱠᱚ ᱠᱚ ᱵᱟᱲᱟᱭᱟ ᱡᱮ ᱱᱮᱛᱟᱨ ᱫᱤᱱ ᱪᱮᱫ ᱞᱮᱠᱟᱱ ᱦᱩᱲᱩ ᱠᱚ ᱪᱟᱥ ᱞᱮᱠᱷᱟᱱ ᱵᱷᱟᱜᱮᱭᱟ ᱪᱮᱫ ᱞᱮᱠᱟᱱ ᱦᱩᱲᱩ ᱫᱚ ᱫᱟᱜ ᱛᱮ ᱤᱭᱟᱹ ᱩᱥᱩᱞ ᱩᱥᱩᱞ ᱦᱟᱨᱟ ᱞᱮᱱᱠᱷᱟᱱ ᱢᱤᱼᱢᱤᱫᱴᱟᱝ ᱦᱩᱲᱩ ᱫᱚ ᱠᱚᱱᱰᱮᱞᱚᱜᱼᱟ ᱛᱚ ᱵᱟᱹᱫᱽ ᱨᱮ᱾ᱟᱫᱚ ᱚᱠᱟ ᱦᱩᱲᱩ ᱚ ᱵᱟᱝ ᱠᱟ ᱵᱟᱝ ᱠᱚᱸᱰᱮᱞᱚᱜᱼᱟ ᱵᱟᱲᱟᱭ ᱟᱠᱚ ᱟᱫᱚ ᱚᱱᱟ ᱧᱩᱛᱩᱢ ᱠᱚᱫᱚ ᱦᱟᱸᱜ ᱤᱧᱫᱚ ᱵᱟᱹᱧ ᱵᱟᱲᱟᱭᱟ᱾ ᱟᱠᱚ ᱜᱮᱠᱚ ᱵᱟᱲᱟᱭᱟ ᱚᱱᱠᱟ ᱞᱮᱠᱟ ᱠᱚ ᱪᱟᱥᱟ᱾
ᱤᱭᱟᱹ ᱮ ᱢᱟᱹᱭ ᱟᱨ ᱦᱚᱞᱟ ᱢᱟᱸᱫᱷᱮᱨ ᱢᱟᱱᱮ ᱯᱟᱨᱚᱢᱮᱱ ᱫᱚ ᱢᱤᱫ ᱦᱟᱯᱛᱟ ᱢᱟᱲᱟᱝ ᱢᱟᱱᱮ ᱦᱩᱞ ᱢᱟᱦᱟ ᱚᱠᱟ ᱞᱮᱠᱟ ᱟᱯᱮ ᱫᱤᱥᱚᱢ ᱥᱮᱫ ᱫᱚᱠᱚ ᱢᱟᱱᱟᱣ ᱠᱮᱫᱟ?
ᱟᱞᱮ ᱫᱤᱥᱚᱢ ᱥᱮᱫ ᱫᱚ ᱦᱜ ᱢᱟᱱᱟᱣ ᱫᱚ ᱦᱟᱸᱜ ᱱᱚᱝᱠᱟ ᱪᱷᱳᱴᱳ ᱠᱷᱟᱴᱳ ᱧᱚᱜ ᱛᱮᱜᱮ ᱠᱚ ᱢᱟᱱᱟᱣ ᱠᱮᱫᱼᱟ᱾ ᱢᱟᱱᱮ ᱟᱞᱮ ᱥᱩᱨ ᱥᱮᱫ ᱠᱚᱨᱮ ᱫᱚ ᱡᱟᱸᱠ ᱡᱮᱢᱚᱱ ᱜᱮᱠᱚ ᱢᱟᱱᱟᱣ ᱜᱮᱭᱟ ᱟᱞᱮ ᱫᱚ ᱱᱚᱝᱠᱟ ᱮ ᱥᱤᱫᱩ ᱠᱟᱱᱩᱣᱟᱜ ᱪᱤᱛᱟᱹᱨ ᱨᱮ ᱵᱟᱦᱟ ᱢᱟᱞᱟ ᱮᱢ ᱠᱟᱛᱮᱜ ᱪᱤᱨ ᱦᱤᱯᱤᱲ ᱠᱟᱛᱮ ᱚᱱᱠᱟ ᱜᱚᱰ ᱡᱚᱦᱟᱨ ᱤᱱᱟᱹ ᱠᱚᱜᱮ᱾ ᱦᱩᱭᱩᱜᱼᱟ ᱟᱫᱚ ᱤᱱᱠᱟᱹ ᱜᱮ ᱦᱟᱸᱜ ᱢᱟᱱᱟᱣ ᱦᱩᱭ ᱠᱟᱱᱟ᱾
ᱦᱮᱸᱛᱚ ᱢᱟᱱᱮ ᱟᱞᱮᱥᱮᱱ ᱫᱚ ᱦᱟᱸᱜ ᱟᱯᱟᱛᱚᱛᱚ ᱢᱟᱱᱮ ᱱᱟᱯᱟᱭ ᱛᱮᱜᱮ ᱦᱩᱭ ᱮᱱᱟ ᱢᱟᱱᱮ ᱞᱟᱦᱟ ᱥᱮᱨᱢᱟ ᱠᱷᱚᱱ ᱫᱚ ᱱᱤᱭᱟᱹ ᱥᱮᱨᱢᱟ ᱱᱟᱜ ᱡᱩᱢᱤᱫ ᱢᱟᱨᱜᱮ ᱡᱩᱢᱤᱫ ᱠᱟᱛᱮᱜ ᱢᱟᱱᱮ ᱢᱤᱫᱛᱮ ᱵᱚᱸᱜᱟ ᱵᱩᱨᱩ ᱠᱟᱛᱮᱜ ᱢᱟᱱᱮ ᱱᱟᱯᱟᱭ ᱜᱮ ᱦᱩᱭᱱᱟ᱾ ᱟᱨ ᱮᱠᱷᱳᱱᱳ ᱧᱮᱞᱚᱜ ᱠᱟᱱᱟ ᱡᱮ ᱟᱵᱚ ᱦᱩᱞ ᱢᱟᱦᱟ ᱠᱚᱨᱟᱣ ᱠᱟᱛᱮᱜ ᱨᱮᱦᱚᱸ ᱢᱟᱱᱮ ᱧᱤᱫᱟᱹᱨᱮ ᱧᱤᱫᱟᱹ ᱵᱮᱲᱟ ᱨᱮ ᱡᱟᱦᱟᱱᱟᱜ ᱯᱨᱳᱜᱨᱟᱢ ᱥᱮ ᱚᱱᱩᱥ ᱚᱨᱠᱮᱥᱴᱨᱟ ᱦᱚᱠᱚ ᱫᱚᱦᱚᱭᱫᱟ ᱚᱱᱠᱟᱱᱟᱜ ᱟᱯᱮᱥᱮᱱ ᱡᱟᱦᱟᱱᱟᱜ ᱚᱱᱠᱟ ᱵᱟᱹᱲᱤᱡ ᱚᱨᱥᱚᱝ ᱠᱚ ᱵᱟᱝ ᱦᱩᱭ ᱵᱟᱲᱟᱜ ᱠᱟᱱᱟ ᱛᱚ᱾
ᱦᱮ ᱚᱱᱠᱟ ᱞᱮᱠᱟ ᱛᱮᱫᱚ ᱦᱟᱸᱜ ᱱᱤᱛᱚᱜ ᱫᱚ ᱦᱟᱸᱜ ᱧᱮᱞ ᱧᱟᱢᱚᱜ ᱠᱟᱱ ᱜᱮᱭᱟ᱾ ᱟᱫᱚ ᱚᱱᱟ ᱫᱚ ᱦᱟᱸᱜ ᱟᱵᱚ ᱥᱟᱱᱛᱟᱲ ᱵᱟᱵᱚᱱ ᱵᱩᱡᱷᱟᱹᱣ ᱫᱟᱲᱮᱭᱟᱜ ᱠᱟᱱᱟ ᱡᱮ ᱦᱩᱞ ᱢᱟᱦᱟ ᱫᱚ ᱪᱮᱫ ᱞᱮᱠᱟᱱ ᱫᱤᱱ ᱠᱟᱱᱟ ᱢᱮᱱᱛᱮ ᱟᱞᱮ ᱥᱮᱫ ᱦᱚᱸ ᱵᱟᱝᱟ ᱫᱚ ᱵᱟᱹᱞᱤᱧ ᱞᱟᱹᱭᱮᱫᱼᱟ ᱟᱞᱮ ᱥᱮᱫ ᱦᱚᱸ ᱱᱟᱜ ᱧᱮᱞ ᱧᱟᱢᱚᱜ ᱠᱟᱱ ᱜᱮᱭᱟ, ᱡᱮ ᱦᱩᱞ ᱢᱟᱦᱟᱨᱮ᱾ ᱟᱹᱭᱩᱵ ᱵᱮᱲᱟ ᱫᱚ ᱱᱚᱝᱠᱟ᱾ ᱯᱨᱳᱜᱨᱟᱢ ᱠᱚ ᱫᱚᱦᱚᱭᱮᱫᱼᱟ ᱠᱤᱱᱛᱩ ᱟᱵᱚ ᱱᱚᱣᱟ ᱫᱚ ᱩᱪᱤᱛ ᱫᱚ ᱵᱟᱝ ᱠᱟᱱ ᱛᱟᱵᱳᱱᱟ᱾ ᱟᱫᱚ ᱚᱱᱠᱟ ᱥᱟᱱᱛᱟᱲ ᱵᱟᱠᱚ ᱵᱩᱡᱷᱟᱹᱣᱮᱫᱼᱟ ᱟᱫᱚ ᱚᱱᱟ ᱫᱚ ᱡᱷᱚᱛᱚ ᱦᱚᱲ ᱛᱮᱜᱮ ᱵᱩᱡᱷᱟᱹᱣ ᱦᱩᱭᱩᱜ ᱛᱟᱵᱳ ᱚᱱᱟ ᱠᱚᱫᱚ ᱵᱚᱱᱫᱚ ᱦᱩᱭᱩᱜ ᱛᱟᱵᱳᱱᱟ᱾
ᱦᱳᱭ ᱢᱟᱱᱮ᱾ ᱟᱹᱰᱤ ᱟᱭᱢᱟ ᱢᱟᱱᱮ ᱦᱩᱸᱰᱤᱧ ᱦᱩᱸᱰᱤᱧ ᱛᱤᱨᱞᱟᱹ ᱠᱚ ᱵᱟᱹᱵᱩ ᱠᱚ ᱧᱮᱞᱮᱫ ᱠᱚᱣᱟ ᱵᱚᱱ, ᱢᱟᱱᱮ ᱟᱵᱚᱣᱟᱜ ᱡᱟᱦᱟᱸ ᱟᱵᱚᱣᱟᱜ ᱡᱟᱦᱟᱸ ᱞᱟᱹᱭ ᱞᱟᱠᱪᱟᱨ ᱚᱱᱟ ᱠᱚ ᱵᱟᱹᱜᱤ ᱠᱟᱛᱮ ᱚᱨᱠᱮᱥᱴᱟᱨ ᱯᱨᱳᱜᱨᱟᱢ, ᱠᱚᱨᱮ ᱠᱚ ᱪᱟᱞᱟᱜ ᱠᱟᱱᱟ ᱚᱸᱰᱮ ᱠᱚ ᱮᱱᱮᱡ ᱠᱟᱱᱟ᱾ᱚᱱᱟ ᱠᱚ ᱮᱱᱮᱡ ᱫᱚ ᱢᱟᱱᱮ ᱟᱵᱚ ᱣᱟᱜ ᱥᱟᱶᱛᱼᱼ ᱥᱚᱢᱟᱡᱽ ᱨᱮ ᱢᱟᱱᱮ ᱵᱟᱹᱲᱤᱡ ᱚᱨᱥᱚᱝ ᱞᱮᱠᱟᱛᱮ ᱯᱟᱲᱟᱜ ᱠᱟᱱᱟ ᱟᱵᱚᱣᱟᱜ ᱞᱟᱹᱭ ᱞᱟᱠᱪᱟᱨ ᱫᱚᱵᱚᱱ ᱦᱤᱲᱤᱧ ᱮᱫᱟ ᱦᱮᱸ ᱥᱮ᱾
ᱦᱮᱸ ᱦᱮᱸ ᱟᱫᱚ ᱚᱱᱟ ᱠᱚ ᱦᱩᱱᱟᱹᱝ ᱟᱵᱚ ᱡᱩᱫᱤ ᱡᱷᱚᱛᱚ ᱦᱚᱲ ᱵᱚᱱ ᱡᱩᱢᱤᱫ ᱠᱚᱣᱟ ᱚᱱᱟ ᱠᱚ ᱦᱩᱱᱟᱹᱝ ᱵᱚᱱ ᱵᱚᱱᱫᱚ ᱞᱮᱠᱷᱼᱼ ᱟᱱ ᱟᱵᱚᱨᱮᱱ ᱢᱟᱹᱭ ᱵᱟᱹᱵᱩ ᱛᱟᱠᱚ ᱠᱟᱹᱴᱤᱡ ᱠᱟᱹᱴᱤᱡ ᱢᱟᱹᱭ ᱵᱵᱩ ᱛᱟᱠᱚᱼᱼ ᱚᱞᱚᱜ ᱵᱚᱱ ᱵᱷᱮᱡᱟ ᱠᱮᱠᱚᱣᱟ ᱟᱨ ᱱᱚᱝᱠᱟ ᱯᱷᱳᱱ ᱠᱚᱦᱚᱸ ᱡᱟᱹᱥᱛᱤ ᱵᱟᱵᱚᱱᱼᱼ ᱥᱟᱵ ᱦᱚᱪᱚ ᱟᱠᱚᱣᱟ ᱡᱟᱦᱟᱸ ᱠᱷᱟᱹᱛᱤᱨ ᱛᱮ ᱠᱟᱹᱴᱤᱡ ᱠᱟᱹᱴᱤᱡ ᱩᱢᱮᱨᱼᱼ ᱠᱷᱚᱱ ᱡᱩᱫᱤ ᱯᱷᱳᱱ ᱠᱚᱠᱚ ᱵᱮᱵᱚᱦᱟᱨᱟ ᱟᱫᱚ ᱜᱤᱫᱽᱨᱟᱹ ᱠᱚᱠᱚ ᱵᱟᱹᱲᱤᱡ ᱪᱟᱞᱟᱜ ᱠᱟᱱᱟ᱾
ᱦᱳᱭ ᱠᱟᱛᱷᱟ ᱢᱟ ᱠᱟᱱ ᱜᱮ᱾ ᱱᱚᱱᱠᱟ ᱚᱱᱠᱟ ᱟᱹᱰᱤ᱾ ᱡᱟᱭᱜᱟ ᱨᱮᱜᱮ ᱧᱮᱞᱚᱜ ᱠᱟᱱᱟ ᱡᱮᱼᱼ ᱢᱟᱱᱮ ᱟᱹᱰᱤ ᱦᱚᱲ ᱜᱮ ᱢᱟᱱᱮ ᱛᱤᱨᱞᱟᱹ ᱠᱚ ᱠᱚᱲᱟ ᱜᱤᱫᱽᱨᱟᱹ ᱠᱚ ᱵᱟᱹᱵᱩ ᱢᱟᱹᱭ ᱠᱚ ᱢᱟᱱᱮ ᱵᱟᱠᱚ ᱵᱩᱡᱷᱟᱹᱜᱼᱼ ᱚᱱᱟ ᱫᱚ ᱮᱠᱪᱩᱭᱮᱞᱤ ᱢᱩᱞ ᱠᱟᱨᱚᱱ ᱫᱚ ᱦᱩᱭᱩᱜ ᱠᱟᱱᱟ ᱟᱭᱳᱵᱟᱵᱟ ᱴᱷᱮᱱ ᱠᱷᱮᱛ ᱢᱟᱱᱮᱼᱼ ᱟᱭᱳᱼᱵᱟᱵᱟ ᱡᱩᱫᱤ ᱵᱚᱱ ᱵᱩᱡᱷᱟᱹᱣᱟ ᱡᱮ ᱜᱤᱫᱽᱨᱟᱹ ᱥᱮ ᱱᱚᱝᱠᱟ ᱚᱱᱠᱟ ᱵᱟᱹᱲᱤᱡ ᱰᱟᱦᱟᱨ ᱛᱮ ᱪᱟᱞᱟᱜ ᱠᱟᱱᱟ ᱟᱢ ᱫᱚ ᱚᱸᱰᱮ ᱟᱢᱼᱼ ᱛᱤᱸᱜᱩ ᱫᱷᱟᱨᱟᱢ ᱞᱟᱜᱟᱣ ᱢᱮᱭᱟ ᱡᱮ ᱱᱚᱣᱟ ᱫᱚ ᱵᱟᱹᱲᱤᱡ ᱜᱮᱭᱟ ᱥᱮ ᱱᱚᱣᱟ ᱫᱚ ᱵᱷᱟᱜᱤ ᱜᱮᱭᱟ ᱚᱱᱟ ᱫᱚ ᱟᱢ ᱞᱟᱹᱭ ᱩᱪᱤᱛ ᱠᱟᱱᱟ ᱥᱮ,
ᱦᱮᱸ ᱟᱨ ᱠᱟᱹᱴᱤᱡ ᱠᱷᱚᱱ ᱡᱩᱫᱤᱼᱼ ᱚᱱᱠᱟ ᱵᱟᱵᱚᱱ ᱞᱟᱹᱭᱟᱚᱣᱟ ᱟᱫᱚ ᱦᱟᱸᱜ ᱱᱤᱛᱚᱜ ᱢᱟᱨᱟᱝ ᱠᱟᱛᱮᱫ ᱫᱚ ᱩᱱᱠᱩ ᱫᱚ ᱵᱟᱠᱚ ᱵᱩᱡᱷᱟᱹᱣᱟ ᱚᱠᱟ ᱞᱟᱭᱤᱱ ᱛᱮ ᱦᱟᱸᱜ ᱠᱚ ᱥᱮᱬᱟ ᱟᱹᱜᱩᱣᱟ ᱟᱫᱚ ᱚᱱᱟ ᱞᱟᱭᱤᱱ ᱠᱷᱚᱱᱫᱚ ᱦᱟᱸᱜ ᱟᱫᱚ ᱵᱟᱠᱚ ᱥᱟᱦᱟ ᱫᱟᱲᱮᱭᱟᱜᱼᱟ᱾ ᱟᱨ ᱢᱟᱨᱟᱝᱛᱮᱫ ᱫᱚ ᱟᱫᱚ ᱟᱭᱳᱼᱵᱟᱵᱟ ᱪᱮᱛᱟᱱ ᱨᱮᱦᱚᱸ ᱛᱤ ᱦᱚᱸᱠᱚ ᱨᱟᱠᱟᱵ ᱜᱚᱫ ᱜᱮᱭᱟ ᱟᱫᱚ᱾ ᱚᱱᱟ ᱠᱚ ᱞᱟᱹᱜᱤᱫ ᱛᱮᱫᱚ ᱜᱤᱫᱽᱨᱟᱹ ᱠᱷᱚᱱᱜᱮ ᱱᱩᱠᱩ ᱫᱚ ᱵᱩᱡᱷᱟᱹᱣ ᱠᱚ ᱫᱚᱨᱠᱟᱨ ᱠᱟᱱᱟ᱾
ᱦᱳᱭ ᱟᱨ ᱱᱮᱛᱟᱨ ᱢᱟ ᱧᱮᱞᱚᱜ ᱠᱟᱱ ᱜᱮᱭᱟ ᱟᱹᱰᱤ ᱫᱤᱥᱚᱢ ᱨᱮᱫᱚ ᱮᱢ ᱢᱟᱹᱭ ᱟᱯᱮ ᱫᱤᱥᱚᱢ ᱨᱮᱫᱚ ᱢᱟᱱᱮᱼᱼ ᱚᱞᱪᱤᱠᱤᱛᱮ ᱥᱤᱠᱷᱱᱟᱹᱛᱟᱱ ᱯᱟᱹᱴᱷᱩᱣᱟᱹ ᱠᱚ ᱛᱤᱱᱟᱹᱜ ᱜᱟᱱ ᱠᱚ ᱩᱛᱱᱟᱹᱣ ᱟᱠᱟᱱᱟ ᱥᱮᱼᱼ ᱛᱤᱱᱟᱹᱜ ᱜᱟᱱ ᱛᱮᱭᱟᱨᱚᱜ ᱠᱟᱱᱟ ᱛᱤᱱᱟᱹᱜ ᱜᱟᱱ ᱪᱟᱹᱞᱩᱜ ᱠᱟᱱᱟ ᱟᱯᱮᱥᱮᱫ ᱠᱟᱹᱴᱤᱡ ᱮᱢ ᱞᱟᱹᱭ ᱥᱚᱫᱚᱨ ᱞᱮᱠᱷᱟᱱ ᱱᱟᱯᱟᱭ ᱠᱚᱜᱼᱟ᱾
ᱟᱞᱮ ᱥᱮᱫ ᱫᱚ ᱦᱟᱸᱜ ᱱᱚᱜᱼᱚᱭ ᱛᱚ ᱱᱤᱛᱳ ᱫᱚ ᱦᱟᱸᱜᱼᱼ ᱵᱟᱲᱟᱭ ᱤᱫᱤᱭᱮᱫᱼᱟ ᱠᱚ ᱡᱮ ᱥᱟᱱᱛᱟᱲᱤ ᱯᱟᱹᱨᱥᱤ ᱛᱮ ᱯᱟᱲᱦᱟᱣ ᱠᱟ ᱠᱟᱛᱮᱫ ᱫᱚ ᱦᱟᱸᱜᱼᱼ ᱢᱟᱱᱮ ᱛᱤᱱᱟᱹᱜ ᱜᱚᱨᱚᱵᱟᱱ ᱞᱮᱠᱟᱱ ᱠᱟᱛᱷᱟ ᱠᱟᱱᱟ ᱥᱮ ᱱᱤᱛᱚᱜ ᱫᱚ ᱦᱟᱸᱜ ᱜᱚᱴᱟᱮ ᱥᱟᱱᱛᱟᱲᱤ ᱯᱟᱹᱨᱥᱤ ᱛᱮ ᱦᱟᱸᱜ ᱪᱟᱹᱞᱩ ᱟᱠᱟᱱᱟ ᱤᱥᱠᱩᱞ ᱠᱚ ᱠᱚᱞᱮᱡᱽᱼᱼ ᱠᱚ ᱦᱟᱸᱜ ᱦᱩᱰᱤᱧ ᱤᱥᱠᱩᱞ ᱠᱚ ᱦᱟᱸᱜ ᱜᱚᱴᱟ ᱜᱮ ᱪᱟᱹᱞᱩ ᱟᱠᱟᱱᱟ ᱟᱫᱚᱼᱼ ᱩᱱᱫᱤᱱ ᱫᱚ ᱦᱟᱸᱜ ᱡᱷᱚᱛᱚ ᱦᱚᱲ ᱜᱮ ᱵᱟᱝᱞᱟ ᱯᱟᱹᱨᱥᱤ ᱛᱮᱠᱚ ᱯᱟᱲᱦᱟᱣ ᱠᱟᱱ ᱛᱟᱦᱮᱸᱫ ᱟᱫᱚ ᱱᱤᱛᱚᱜ ᱫᱚ ᱡᱚᱠᱷᱚᱱ ᱟᱭᱩᱵᱟ ᱠᱚ ᱵᱩᱡᱷᱟᱹᱣ ᱧᱟᱢᱮᱫᱼᱟ᱾ ᱡᱮ ᱥᱟᱱᱛᱟᱲ ᱯᱟᱹᱨᱥᱤ ᱛᱮ ᱯᱟᱲᱦᱟᱣ ᱠᱟᱛᱮ ᱛᱤᱱᱟᱹᱜ ᱢᱟᱨᱟᱝ ᱦᱚᱲᱮᱢ ᱵᱮᱱᱟᱣ ᱫᱟᱲᱮᱭᱟᱜᱼᱟ ᱥᱮᱼᱼ ᱛᱤᱱᱟᱹᱜ ᱢᱟᱨᱟᱝ ᱥᱮᱪᱮᱫ ᱮᱢ ᱦᱟᱢᱮᱴ ᱫᱟᱲᱮᱭᱟᱜᱼᱟ ᱟᱫᱚ ᱩᱱ ᱠᱷᱚᱱ ᱜᱮ ᱦᱟᱸᱜ ᱱᱤᱛᱚᱜ ᱫᱚ ᱦᱟᱸᱜ ᱵᱟᱹᱭ ᱵᱟᱹᱭᱛᱮ ᱦᱟᱸᱜ ᱜᱤᱫᱽᱨᱟᱹ ᱠᱚᱦᱣᱟᱜ ᱥᱟᱱᱛᱟᱲᱤ ᱯᱟᱹᱨᱥᱤ ᱛᱮᱠᱚ ᱯᱟᱲᱦᱟᱣ ᱠᱚ ᱮᱛᱚᱦᱚᱵ ᱦᱚᱪᱚᱭᱮᱫ ᱠᱚᱣᱟ᱾
ᱦᱮᱸ ᱮᱛᱚᱦᱚᱵ ᱫᱚ ᱞᱟᱹᱠᱛᱤ ᱠᱟᱱ ᱜᱮᱭᱟ᱾ ᱟᱨ ᱟᱢ ᱫᱚ ᱪᱤᱠᱤ ᱠᱚᱫᱚᱢ ᱠᱩᱥᱤ ᱭᱟᱜ ᱜᱮᱭᱟ ᱥᱮ ᱵᱟᱝ? ᱪᱤᱠᱤᱛᱮ ᱨᱚᱲ ᱚᱞ ᱯᱟᱲᱦᱟᱣ ᱢᱟᱱᱮ ᱪᱤᱠᱤᱼᱼ ᱪᱤᱠᱤᱛᱮ ᱚᱞ ᱯᱟᱲᱦᱟᱣ ᱨᱚᱲ ᱢᱟᱱᱮ ᱠᱩᱥᱤᱭᱟᱜ ᱜᱮᱭᱟᱢ ᱥᱮ ᱵᱟᱝ?
ᱦᱚᱸ ᱦᱚᱸ ᱤᱧ ᱫᱚ ᱪᱤᱠᱤᱛᱮᱼᱼ ᱚᱞ ᱨᱚᱲ ᱫᱩᱧ ᱠᱩᱥᱤᱭᱟᱜ ᱜᱮᱭᱟ ᱪᱮᱫᱟᱜ ᱥᱮ ᱚᱱᱟ ᱫᱚᱼᱼ ᱚᱱᱟ ᱫᱚ ᱢᱤᱫᱴᱟᱝ ᱡᱟᱱᱟᱢ ᱟᱲᱟᱝ ᱠᱟᱱ ᱛᱟᱵᱚᱱᱟ ᱡᱟᱱᱟᱢ ᱟᱲᱟᱝ ᱠᱷᱚᱱᱟᱜ ᱟᱨ ᱟᱲᱟᱝ ᱫᱚ ᱵᱟᱹᱱᱩᱜᱼᱟ ᱟᱵᱚ ᱫᱚ ᱦᱳᱭᱛᱳ ᱟᱭᱳ ᱟᱲᱟᱝ ᱵᱚᱱ ᱥᱮᱬᱟ ᱟᱠᱟᱜᱼᱟ ᱱᱚᱣᱟᱼᱼ ᱪᱤᱠᱤᱛᱮ ᱨᱚᱲ ᱡᱩᱫᱤ ᱵᱟᱝᱵᱚᱱ ᱥᱮᱬᱟᱭᱟ᱾ ᱚᱞ ᱡᱩᱫᱤ ᱵᱟᱝᱵᱚᱱ ᱥᱮᱬᱟᱭᱟ ᱛᱟᱦᱚᱞᱮ ᱟᱵᱚ ᱥᱟᱱᱛᱟᱲ ᱦᱩᱭ ᱠᱟᱛᱮᱜ ᱜᱮ ᱪᱮᱫ ᱦᱩᱭᱮᱱᱟ᱾
ᱦᱳᱭ ᱮᱠᱫᱚᱢ ᱱᱟᱯᱟᱭ ᱠᱟᱛᱷᱟᱢ ᱞᱟᱹᱭ ᱠᱟᱟᱜᱼᱟ ᱤᱧᱦᱚᱸ ᱢᱟᱱᱮ ᱠᱩᱥᱤ ᱫᱩᱧ ᱠᱩᱥᱤᱭᱟᱜ ᱜᱮᱭᱟ ᱫᱚᱢᱮ ᱜᱤᱧ ᱠᱩᱥᱤᱭᱟᱜᱼᱟ᱾ ᱦᱚᱸ ᱱᱤᱡᱮᱨ ᱟᱲᱟᱝᱛᱮ ᱵᱟᱢ ᱠᱩᱥᱤᱭᱟᱜᱼᱟ ᱱᱚᱶᱟ ᱠᱤ ᱢᱤᱫᱴᱟᱝ ᱠᱟᱛᱷᱟ ᱦᱩᱭᱩᱜ ᱠᱟᱱᱟ ᱱᱤᱡᱮᱨᱟᱜ ᱟᱲᱟᱝ
ᱦᱮᱸ
ᱫᱚ ᱜᱮ ᱫᱚᱦᱚᱭ ᱦᱩᱭᱩᱜᱼᱟ ᱮᱠᱫᱚᱢ ᱧᱩᱫ ᱰᱟᱹᱣᱠᱟᱹᱛ ᱫᱚᱦᱚᱭ ᱦᱩᱭᱩᱜᱜᱼᱟ ᱚᱱᱟ ᱫᱚ ᱟᱢ ᱥᱮᱬᱟ ᱞᱟᱹᱠᱛᱤ ᱠᱟᱱᱟ, ᱵᱩᱡᱷᱟᱹᱣ ᱞᱟᱹᱠᱛᱤ ᱠᱟᱱᱟ, ᱟᱨ ᱟᱵᱚᱣᱟᱜ ᱟᱲᱟᱝ ᱢᱚᱛᱚ ᱫᱚ ᱵᱟᱝᱟ ᱟᱵᱩ ᱫᱚ ᱧᱮᱞᱢᱮ ᱟᱵᱚ ᱫᱚ ᱧᱮᱞ ᱢᱮ ᱢᱟᱱᱮ ᱵᱟᱝᱞᱟ ᱯᱟᱹᱨᱤᱥ ᱥᱮ ᱵᱚᱱ ᱵᱩᱡᱷᱟᱹᱣ ᱜᱮᱭᱟ ᱠᱤᱱᱛᱩ ᱵᱟᱝᱞᱟ ᱵᱟᱝᱞᱟ ᱡᱟᱹᱛ ᱨᱮᱱ ᱦᱚᱲ ᱠᱚᱫᱚ ᱟᱵᱚᱣᱟᱜ ᱥᱟᱱᱛᱟᱲᱤ ᱯᱟᱨᱤᱥ ᱩᱱᱟᱜ ᱵᱟ ᱵᱩᱡᱷᱟᱹᱣᱟ ᱢᱟᱱᱮ ᱛᱤᱱᱟᱹᱜ ᱜᱚᱨᱚᱵ ᱨᱮᱱᱟᱜ ᱠᱟᱛᱷᱟ ᱟᱵᱚ ᱫᱚᱵᱚᱱ ᱵᱩᱡᱷᱟᱹᱣ ᱛᱟᱠᱚᱣᱟ ᱢᱮᱱᱠᱷᱟᱱ ᱟᱠᱚ ᱫᱚ ᱵᱟᱠᱚ ᱵᱩᱡᱷᱟᱹᱣᱟ ᱦᱮᱸᱥᱮ ᱢᱮᱱᱠᱷᱟᱱ ᱚᱱᱠᱟ ᱠᱟᱛᱮᱜ ᱡᱩ ᱫᱤ ᱟᱵᱚ ᱵᱚᱱ ᱞᱟᱦᱟ ᱥᱮᱱ ᱵᱚᱱ ᱢᱟᱲᱟᱝ ᱥᱮᱱᱚᱜᱼᱟ, ᱛᱤᱱᱟᱹᱜ ᱱᱟᱯᱟᱭ ᱠᱚᱜᱼᱟ ᱦᱮᱸᱥᱮ? ᱡᱩᱢᱤᱛ ᱠᱟᱛᱮᱜ ᱢᱟᱱᱮ ᱞᱟᱦᱟᱥᱮᱫ ᱢᱟᱲᱟᱝ ᱜᱮ ᱱᱟᱯᱟᱭ ᱧᱮᱞ ᱠᱚᱜᱼᱟ, ᱛᱟᱯᱚᱨᱮ ᱟᱵᱚᱣᱟᱜ ᱥᱚᱢᱟᱡ ᱨᱮᱦᱚᱸ ᱢᱟᱱᱮ ᱟᱹᱰᱤ ᱜᱟᱱ ᱩᱱᱱᱚᱛᱤ ᱦᱩᱭ ᱠᱚᱜᱼᱟ ᱩᱛᱱᱟᱹᱣ ᱦᱩᱭ ᱠᱚᱜᱼᱟ᱾
ᱦᱩᱸ ᱟᱨ ᱱᱤᱛᱚᱜ ᱢᱟᱦᱟᱜ ᱱᱚᱜᱼᱚᱭ ᱧᱮᱞᱚᱜ ᱠᱟᱱᱟ ᱢᱟᱱᱮ ᱠᱤᱪᱷᱩ ᱠᱤᱪᱷᱩ ᱥᱟᱱᱛᱟᱲ ᱦᱩᱭ ᱠᱟᱛᱮᱜ ᱨᱮᱦᱚᱸ ᱱᱤᱛᱚᱜ ᱫᱚ ᱟᱛᱩ ᱵᱟᱡᱟᱨ ᱟᱛᱩ ᱴᱚᱞᱟᱨᱮ ᱵᱟᱝ ᱛᱟᱦᱮᱸ ᱠᱟᱛᱮᱫ ᱵᱟᱡᱟᱨ ᱠᱚᱨᱮ ᱠᱚ ᱛᱟᱦᱮᱸᱱ ᱠᱟᱱᱟ ᱟᱫᱚ ᱠᱟᱹᱴᱤᱡ ᱩᱢᱮᱨ ᱠᱷᱟᱱ ᱜᱮ ᱡᱩᱫᱤ ᱵᱟᱡᱟᱨ ᱨᱮᱠᱚ ᱛᱟᱦᱮᱸᱱᱟ ᱫᱤᱠᱩ ᱥᱟᱞᱟᱜ ᱠᱚ ᱦᱟᱨᱟ ᱵᱩᱨᱩᱜ ᱠᱟᱱᱟ, ᱟᱫᱚ ᱦᱟᱸᱜ ᱩᱱᱠᱩ ᱫᱚ ᱦᱟᱸᱜ ᱥᱟᱱᱛᱟᱲ ᱨᱚᱲ ᱫᱚ ᱦᱟᱸᱜ ᱵᱟᱹᱭ ᱵᱟᱹᱭ ᱛᱮᱠᱚ ᱦᱤᱲᱤᱧ ᱤᱫᱤᱭᱮᱫ ᱛᱟᱵᱚᱱᱟ᱾ ᱟᱫᱚ ᱥᱟᱱᱛᱟᱲ ᱛᱮ ᱨᱚᱲ ᱫᱚ ᱦᱟᱸᱜ ᱩᱱᱠᱩ ᱠᱚᱫᱚ ᱠᱚ ᱞᱟᱡᱟᱜ ᱠᱟᱱ ᱛᱟᱵᱚᱱᱟ ᱟᱫᱚ ᱟᱵᱚ ᱱᱚᱣᱟ ᱫᱚ ᱟᱵᱚ ᱥᱟᱱᱛᱟᱲ ᱥᱟᱶᱛᱟ ᱨᱮᱫᱚ ᱵᱟᱜᱤ ᱵᱷᱟᱹᱜᱤ ᱡᱤᱱᱤᱥ ᱛᱚ ᱵᱟᱝ ᱠᱟᱱᱟ ᱥᱟᱱᱛᱟᱲ ᱦᱩᱭ ᱠᱟᱛᱮᱜ ᱥᱟᱱᱛᱟᱲ ᱛᱮ ᱨᱚᱲᱮᱢ ᱞᱟᱡᱟᱜᱼᱟ᱾ ᱟᱫᱚ ᱚᱱᱟᱜᱮ ᱟᱭᱳᱼᱵᱟᱵᱟ ᱠᱚᱦᱚᱸ ᱟᱭᱳᱼᱵᱟᱵᱟ ᱠᱚᱦᱚᱸ ᱵᱩᱡᱷᱟᱹᱣ ᱦᱩᱭᱩᱜ ᱛᱟᱵᱚᱱᱟ ᱡᱮ ᱚᱱᱮ ᱜᱤᱫᱽᱨᱟᱹ ᱠᱚ ᱡᱟᱛᱮ ᱫᱤᱠᱩ ᱯᱟᱹᱨᱤᱥ ᱛᱮ ᱥᱮᱪᱮᱫ ᱫᱤᱠᱩ ᱯᱟᱹᱨᱤᱥ ᱦᱚᱸ ᱥᱮᱬᱟ ᱫᱚ ᱮᱠᱟᱞ ᱞᱟᱹᱠᱛᱤ ᱠᱟᱱ ᱜᱮᱭᱟ, ᱟᱨ ᱚᱱᱟ ᱥᱟᱶ ᱥᱟᱶᱛᱮ ᱥᱟᱱᱛᱟᱲ ᱫᱚ ᱥᱟᱱᱛᱟᱲ ᱯᱟᱹᱨᱤᱥ ᱫᱚ ᱮᱠᱟᱞ ᱡᱮᱢᱚᱱ ᱵᱚᱱ ᱥᱮᱬᱟ ᱟᱠᱚ ᱢᱟ᱾
ᱦᱳᱭ ᱱᱚᱣᱟ ᱫᱚ ᱞᱟᱹᱠᱛᱤ ᱠᱟᱱ ᱜᱮᱭᱟ᱾
ᱦᱩᱸᱜ ᱩᱸ᱾
ᱟᱨ ᱤᱭᱟᱹ ᱟᱯᱮᱥᱮᱱ ᱯᱟᱨᱚᱢᱮᱱᱟ ᱟᱢᱵᱟᱵᱚᱛᱤ ᱠᱚ ᱪᱮᱫ ᱞᱮᱠᱟ ᱯᱮ ᱢᱟᱱᱟᱣ ᱠᱮᱜᱼᱟ? ᱠᱟᱱᱴᱷᱟᱲ ᱵᱮᱞᱮ ᱠᱚᱯᱮ ᱡᱚᱢ ᱞᱮᱜᱼᱟ ᱥᱮ ᱵᱟᱝ?
ᱠᱷᱟᱱᱴᱟᱲ ᱵᱤᱞᱤ ᱫᱚ ᱦᱟᱸᱜ ᱟᱞᱮ ᱥᱮᱫ ᱫᱚ ᱦᱟᱸᱜ ᱱᱚᱝᱠᱟ ᱫᱚ ᱟᱢᱵᱟᱵᱩᱛᱤ ᱫᱚ ᱦᱟᱸᱜ ᱵᱟᱠᱚ ᱢᱟᱱᱟᱣᱟ᱾ ᱟᱞᱮ ᱥᱮᱫ ᱫᱚ ᱦᱟᱸᱜ ᱠᱚ ᱢᱮᱱᱟ ᱨᱚᱡᱚ ᱯᱚᱨᱚᱵ ᱨᱚᱡᱚ ᱯᱚᱨᱚᱵ ᱠᱚ ᱢᱟᱱᱟ ᱟ ᱚᱱᱟᱫᱚ ᱯᱳᱭᱞᱟ ᱟᱥᱟᱲ ᱨᱮᱜᱮ ᱦᱟᱸᱜ ᱠᱚ ᱢᱟᱱᱟᱣᱟ ᱟᱞᱮᱥᱮᱫ ᱫᱚ ᱚᱱᱟ ᱨᱚᱡᱚ ᱯᱚᱨᱚᱵ ᱜᱮᱞᱮ ᱢᱟᱱᱟᱣ ᱠᱟᱜᱼᱟ ᱟᱢᱵᱟᱵᱩᱛᱤ ᱫᱚ ᱵᱟᱝ᱾
ᱚ ᱦᱮᱸ ᱟᱫᱚ ᱡᱮᱸ ᱡᱟᱨ ᱤᱭᱟᱹᱨᱮ ᱡᱮᱡᱟᱨ ᱫᱤᱥ ᱟᱹᱛᱩ ᱫᱤᱥᱚᱢ ᱨᱮ ᱡᱮᱡᱟᱨ ᱠᱚ ᱢᱟᱱᱟᱣᱟ ᱟᱞᱮ ᱫᱚ ᱦᱟᱸᱜ ᱟᱥᱟᱲ ᱨᱮᱱᱟᱜ ᱟᱥᱟᱲ ᱨᱮᱱᱟᱜ ᱤᱭᱟᱹᱨᱮ ᱮᱭᱟᱭ ᱫᱤᱱ ᱢᱟᱦᱟ ᱦᱤᱞᱳᱜ